ᱜᱚᱢᱠᱮ ᱦᱮᱞᱳ ᱦᱮᱸ ᱜᱚᱢᱠᱮ ᱡᱚᱦᱟᱨ ᱜᱮ ᱦᱮᱸ ᱦᱮᱸ ᱟᱸᱡᱚᱢ ᱜᱮ ᱟᱸᱡᱚᱢ ᱦᱮᱸ ᱦᱮᱸ ᱡᱚᱦᱟᱨ ᱡᱚᱦᱟᱨ ᱦᱩᱸ ᱵᱮᱥ ᱵᱟᱲᱟ ᱜᱮ
ᱚᱱᱟᱜᱮ ᱟᱢᱜᱮ ᱪᱮᱫ ᱞᱮᱠᱟ ᱢᱮᱱᱟᱜ ᱢᱮᱭᱟ ᱦᱳᱭ ᱦᱳᱭ ᱵᱮᱥ ᱵᱟᱲᱟᱟᱜ ᱜᱮ ᱤᱧ ᱫᱚ ᱟᱢᱜᱮ ᱪᱮᱫ ᱞᱮᱠᱟ ᱢᱮᱱᱟᱜ ᱢᱮᱭᱟ
ᱵᱮᱥ ᱜᱮ ᱦᱟᱸᱜ ᱵᱮᱥ ᱜᱮ ᱚᱲᱟᱜ ᱠᱚᱨᱮ ᱢᱚᱡᱽ ᱜᱮ ᱡᱚᱛᱚ ᱦᱚᱲᱜᱮ ᱢᱮᱱᱫᱟᱞᱤᱧ ᱪᱚᱝ ᱚᱲᱟᱜ ᱠᱚᱨᱮ ᱡᱚᱛᱚ ᱦᱚᱲᱜᱮ ᱵᱮᱥ ᱜᱮ ᱢᱮᱱᱟᱜ ᱯᱮᱭᱟ ᱟᱪᱪᱷᱟ
ᱦᱳᱭ ᱦᱳᱭ
ᱦ ᱦᱮᱸ ᱛᱚᱵᱮ ᱱᱤᱛ ᱫᱚ ᱚᱲᱟᱜ ᱨᱮᱜᱮ ᱦᱟᱸᱜ
ᱦᱮᱸ ᱦᱮᱸ ᱚᱲᱟᱜ ᱨᱮᱜᱮ ᱱᱤᱛ ᱫᱚ
ᱟᱪᱪᱷᱟ ᱟᱪᱪᱷᱟ ᱟᱪᱪᱷᱟ ᱦᱩᱸ ᱚ ᱟᱪᱪᱷᱟ ᱟᱪᱪᱷᱟ ᱟᱪᱷᱟ ᱤᱧ ᱦᱚᱸ ᱚᱲᱟᱜ ᱨᱮᱜᱮ ᱦᱟᱸᱜ ᱢᱤᱱᱟᱹᱧᱟ ᱚᱲᱟᱜ ᱨᱮᱜᱮ ᱵᱚᱨᱛᱚᱢᱟᱱ ᱫᱚ ᱱᱟᱦᱟᱜ ᱦᱮᱸ ᱛᱚᱵᱮ
ᱠᱟᱹᱢᱤ ᱵᱟᱲᱟ ᱠᱚᱫᱚ ᱪᱮᱫ ᱦᱩᱭᱩᱜ ᱠᱟᱱᱟ
ᱠᱟᱹᱢᱤ ᱵᱟᱲᱟ ᱠᱚᱫᱚ ᱦᱟᱸᱜ ᱵᱚᱨᱛᱚᱢᱟᱱ ᱫᱚ ᱵᱟᱹᱱᱩᱜ ᱦᱟᱛᱟᱲᱟᱱᱟᱦᱟᱸᱜ ᱚᱱᱮ ᱤᱱᱠᱟᱹ ᱫᱚ ᱦᱩᱲᱩ ᱠᱚ ᱪᱮᱫᱠᱟ ᱪᱟᱥᱚᱜ ᱠᱟᱱ ᱜᱮᱭᱟᱯᱮ ᱟᱯᱮ
ᱦᱩᱲᱩ ᱠᱚ ᱛᱷᱚᱲᱟ ᱪᱟᱥ ᱫᱚᱞᱮ ᱪᱟᱥᱚᱜ ᱠᱟᱱ ᱜᱮᱭᱟ ᱢᱮᱱᱠᱷᱟᱱ ᱛᱷᱚᱲᱟ ᱱᱚᱣᱟ ᱵᱟᱭ ᱫᱟᱜ ᱠᱷᱟᱹᱛᱤᱨ ᱛᱮ ᱵᱟᱞᱮ ᱪᱟᱥ ᱤᱭᱟᱹ ᱦᱟᱛᱟᱲ ᱠᱟᱫᱟ ᱫᱟᱜᱟᱭ ᱛᱚᱵᱮ ᱮᱱᱮᱡᱤᱡ ᱫᱚ ᱵᱟᱠᱷᱟᱡ ᱫᱚ ᱵᱟᱝ ᱦᱩᱭᱩᱜᱼᱟ ᱵᱟᱭ ᱫᱟᱜ ᱞᱮᱠᱷᱟᱱ ᱫᱚ ᱦᱟᱸᱜ ᱡᱚᱛᱚ ᱟᱜ ᱩᱯ ᱱᱤᱨᱵᱷᱚᱨ ᱥᱮᱨᱢᱟ ᱵᱟᱭ ᱡᱟᱹᱲᱤ ᱞᱮᱠᱷᱟᱱ ᱫᱚ ᱠᱷᱮᱛ ᱵᱟᱹᱫᱽ ᱠᱚ ᱮᱠᱷᱚᱱᱳ ᱵᱟᱝ ᱨᱮᱰᱤ ᱠᱟᱱᱟ ᱟᱨ ᱛᱚᱞᱟ ᱠᱚᱦᱚᱸ ᱴᱷᱤᱠᱴᱷᱟᱠ ᱵᱟᱝ ᱮᱨ ᱠᱚ ᱫᱟᱲᱤᱣᱟᱠᱟᱫᱟ ᱪᱟᱹᱥᱤ ᱠᱚ
ᱦᱩ ᱟᱞᱮ ᱥᱮᱫ ᱦᱚᱸ ᱠᱤᱪᱷᱩ ᱜᱟᱱ ᱫᱚ ᱪᱟᱥᱚᱜ ᱠᱟᱱᱟ ᱠᱚ ᱠᱤᱪᱷᱩ ᱜᱟᱱ ᱫᱚ ᱦᱟᱜ ᱵᱟᱠᱚ ᱪᱟᱥ ᱠᱟᱱᱟ ᱱᱤᱛ ᱦᱟᱹᱵᱤᱡ ᱦᱩᱸ ᱮ ᱟᱞᱮ ᱦᱚᱸ ᱵᱟᱞᱮ ᱮᱦᱚᱵ ᱮᱛᱚᱦᱚᱵ ᱠᱟᱱᱟ ᱦᱟᱸᱜ ᱦᱩᱸ ᱛᱚᱵᱮ--ᱟ ᱛᱚ ᱡᱟᱦᱱᱟᱜ ᱯᱚᱭᱮᱱᱴ ᱢᱤᱫᱴᱮᱡ ᱤᱭᱟᱹ ᱛᱮᱞᱟᱝ ᱱᱤᱭᱟᱹ ᱛᱮᱞᱟᱝ ᱜᱟᱯᱟᱞᱢᱟᱨᱟᱣ ᱞᱮᱠᱷᱟᱱ ᱵᱮᱥ
ᱦᱳᱭ ᱦᱳᱭ ᱢᱟ ᱛᱟᱦᱚᱞᱮ ᱞᱟᱹᱭ ᱢᱮ ᱚᱠᱟ ᱥᱟᱛᱟᱢ ᱛᱮᱞᱟᱝ ᱜᱟᱞᱢᱟᱨᱟᱜᱼᱟ
ᱚ ᱟᱪᱪᱷᱟ ᱟᱪᱪᱷᱟ ᱢᱟᱱᱮ ᱠᱟᱱᱟᱞᱤᱧ ᱟᱪᱪᱷᱟ ᱩᱢ ᱚᱠᱟ ᱫᱚ ᱤᱭᱟᱹ
ᱟᱯᱮ ᱥᱮᱫ ᱫᱚ ᱪᱮᱫᱠᱟ ᱚᱞ ᱯᱟᱲᱦᱟᱣ ᱠᱚᱫᱚ ᱟᱵᱚ ᱥᱟᱱᱛᱟᱞᱤ ᱚᱞᱪᱤᱠᱤ ᱛᱮ ᱫᱚ ᱪᱮᱫ ᱞᱮᱠᱟ ᱚᱞ ᱯᱟᱲᱦᱟᱜ ᱠᱟᱱ ᱜᱮᱭᱟ ᱠᱚ
ᱟᱞᱮᱥᱮᱫ ᱫᱚ ᱥᱟᱱᱛᱟᱲᱤ ᱚᱞᱪᱤᱠᱤ ᱯᱟᱲᱦᱟᱣ ᱨᱮᱱᱟᱜ ᱦᱟᱨ ᱫᱚ ᱠᱚᱢ ᱜᱮᱭᱟᱟᱢ ᱢᱮᱱᱠᱷᱟᱱ ᱟᱞᱮ ᱴᱷᱮᱡ ᱜᱮ ᱢᱤᱫᱴᱮᱱ ᱟᱞᱮ ᱴᱷᱮᱡ ᱮ ᱟᱞᱮ ᱵᱤᱨᱵᱷᱩᱢ ᱡᱮᱞᱟᱨᱮ ᱡᱩᱫᱤᱢ ᱞᱟᱹᱭᱟ ᱛᱚ ᱢᱤᱫᱴᱮᱱ ᱠᱚᱞᱮᱡᱽ ᱦᱮᱱᱟᱜ ᱠᱟᱫᱟ ᱟᱨ ᱢᱤᱫ ᱤᱭᱩᱱᱤᱵᱷᱟᱨᱥᱤᱴᱤ ᱢᱮᱱᱟᱜ ᱟᱠᱟᱫᱟ ᱛᱚ ᱚᱱᱟᱠᱤᱱ ᱠᱚᱞᱮᱡᱽ ᱨᱮᱜᱮ ᱯᱟᱲᱦᱟᱣ ᱜᱟᱱᱚᱜ ᱯᱟᱲᱦᱟᱣᱮᱫ ᱠᱚᱣᱟ ᱟᱨ ᱪᱷᱳᱴᱳ ᱟᱨ ᱡᱟᱦᱟ ᱠᱤᱪᱷᱩ ᱠᱤᱪᱷᱩ ᱤᱭᱟᱹ ᱢᱮᱱᱟᱜ ᱠᱟᱫᱟ ᱢᱟᱱᱮ ᱥᱚᱝᱥᱛᱷᱟ ᱢᱮᱱᱟᱜᱮᱱᱟᱜ ᱠᱟᱫᱟ ᱡᱟᱦᱟᱸ ᱫᱚ ᱡᱮᱢᱚᱱ ᱥᱩᱪᱚᱱᱟ ᱟᱸ ᱚᱱᱠᱟᱱ ᱢᱤᱫᱴᱮᱱ ᱵᱟᱨᱭᱟ ᱚᱱᱠᱟ ᱥᱚᱝᱥᱛᱷᱟ ᱢᱮᱱᱟᱜ ᱟᱠᱟ ᱡᱟᱦᱟᱸ ᱠᱚᱨᱮ ᱫᱚ ᱚᱞ ᱪᱤᱠᱤ ᱠᱚ ᱥᱮᱬᱟ ᱠᱚ ᱜᱮᱭᱟ ᱢᱮᱱᱠᱷᱟᱱ ᱮᱢᱱᱤ ᱤᱥᱠᱩᱞ ᱫᱚ ᱵᱟᱹᱱᱩᱜ ᱠᱟᱫᱟ ᱵᱤᱨᱵᱷᱩᱢ ᱡᱮᱞᱟ ᱨᱮᱫᱚ ᱮ ᱡᱮ ᱮᱸ ᱚᱞᱪᱤᱠᱤᱛᱮ ᱯᱟᱲᱦᱟᱣ ᱨᱮᱱᱟᱜ ᱫᱚ ᱥᱮ ᱢᱤᱰᱤᱭᱟᱢ ᱦᱚᱸ ᱵᱟᱹᱱᱩᱜ ᱠᱟᱫᱟ ᱟᱠᱷᱟᱱ ᱵᱤᱥᱥᱚ ᱵᱷᱟᱨᱚᱛᱤ ᱵᱤᱫᱽᱫᱟᱹᱜᱟᱲ ᱦᱮᱱᱟᱜ ᱠᱟᱫᱟ ᱡᱟᱦᱟᱸ ᱨᱮᱫᱚ ᱤᱭᱩ ᱡᱤ ᱤᱭᱩ ᱡᱤ ᱯ ᱡᱤ ᱯᱤ ᱮᱭᱤᱪ ᱰᱤ ᱚᱸᱻ ᱚᱱᱠᱟ ᱠᱚ ᱪᱤᱫ ᱠᱚᱣᱟ ᱟᱨ ᱦᱟᱱᱮ ᱟᱨ ᱢᱤᱫᱴᱮᱱ ᱨᱮᱱᱟᱜ ᱠᱚᱞᱮᱡᱽ ᱦᱮᱱᱟᱜ ᱟᱠᱟᱫᱟ ᱚᱱᱮ ᱢᱚᱞᱞᱟᱨᱯᱩᱨ ᱥᱮᱱᱟᱜ ᱢᱤᱫᱴᱮᱱ ᱮ ᱛᱲᱠᱩ ᱦᱟᱸᱥᱫᱟ ᱞᱚᱵᱥᱟ ᱦᱮᱢᱵᱨᱚᱢ ᱢᱤᱫᱴᱮᱱ ᱠᱚᱞᱮᱡᱽ ᱠᱚᱞᱮᱡᱽ ᱦᱮᱱᱟᱜ ᱟᱠᱟᱫᱟ ᱚᱱᱟᱛᱮ ᱥᱩᱫᱩ ᱠᱚᱞᱮᱡᱽ ᱠᱟ ᱠᱚᱞᱮᱡᱽ ᱦᱟᱹᱵᱤᱡ ᱜᱮ
ᱟᱪᱪᱷᱟ, ᱟᱪᱪᱷᱟ ᱚᱱᱮ ᱚᱱᱟ ᱠᱚᱞᱮᱡᱽ ᱵᱮᱱ ᱞᱟᱹᱭᱮᱫ ᱠᱟᱱ ᱚᱱᱟ ᱫᱚ ᱥᱚᱨᱠᱟᱨᱤ ᱠᱚᱞᱮᱡᱽ ᱜᱮ ᱥᱮ ᱯᱨᱟᱭᱵᱷᱮᱴ ᱠᱚᱞᱮᱡᱽ ᱠᱚ ᱥᱟᱨᱠᱟᱨᱤ ᱠᱚᱞᱮᱡᱽ ᱜᱮ ᱟᱪᱪᱷᱟ ᱚᱸᱰᱮ ᱢᱟᱱᱮ ᱡᱟᱦᱟ ᱟᱵᱚ ᱥᱟᱱᱛᱟᱞᱤ ᱢᱟᱱᱮ ᱥᱟᱱᱛᱟᱞᱤ ᱛᱮ ᱚᱞ ᱯᱟᱲᱦᱟᱣ ᱦᱩᱭᱩᱜ ᱠᱟᱱᱟ
ᱦᱮᱸ ᱦᱮᱸ ᱦᱮᱸ
ᱟᱪᱪᱷᱟ ᱟᱪᱪᱷᱟ ᱟᱪᱪᱷᱟ ᱚᱠᱟ ᱫᱚ ᱵᱮᱱ ᱞᱟᱹᱭ ᱠᱮᱜ-ᱟ ᱚᱠᱟ ᱤᱭᱟᱹ ᱤᱱᱵᱟᱨᱥ ᱪᱮᱫ ᱛᱮ ᱵᱮᱱ ᱞᱟᱹᱭ ᱠᱮᱫᱟ ᱚᱸᱰᱮ ᱦᱚᱸ ᱢᱟᱱᱮ ᱥᱟᱱᱛᱟᱞᱤ ᱛᱮᱦᱚᱸ ᱯᱤ ᱮᱭᱤᱪ ᱰᱤ ᱠᱚᱦᱚᱸ ᱜᱟᱱᱚᱜ ᱠᱟᱱᱟ
ᱦᱳᱭ ᱦᱳᱭ ᱦᱳᱭ
ᱦᱩᱸ ᱟᱪᱪᱷᱟ ᱟᱪᱪᱷᱟ ᱟᱪᱪᱷᱟ ᱛᱚ ᱟᱹᱰᱤ ᱢᱚᱸᱡᱽ ᱠᱟᱛᱷᱟ ᱠᱟᱱᱟ ᱛᱚ ᱟᱞᱮ ᱫᱤᱥᱚᱢ ᱨᱮᱫᱚ ᱱᱟᱦᱟᱜ ᱵᱚᱨᱛᱚᱢᱟᱱ ᱫᱚ ᱚᱞᱪᱤᱠᱤ ᱨᱮᱱᱟᱜ ᱚᱞ ᱯᱟᱲᱦᱟᱣ ᱠᱚᱫᱚ ᱱᱟᱦᱟᱜ ᱟᱞᱮ ᱥᱮᱫ ᱨᱮᱦᱚᱸ ᱟᱹᱵᱤᱱ ᱪᱮᱫ ᱞᱮᱠᱟ ᱵᱤᱱ ᱞᱟᱹᱭ ᱠᱮᱫᱟ ᱚᱱᱠᱟᱜᱮ ᱠᱚᱢ ᱜᱮᱭᱟ ᱱᱟᱦᱟᱜ ᱟᱞᱮ ᱥᱮᱫ ᱫᱚ ᱱᱟᱜ ᱱᱚᱜᱼᱚᱭ ᱵᱟᱨ ᱵᱚᱪᱷᱚᱨ ᱜᱟᱱ ᱦᱩᱭᱱᱟ ᱦᱟᱜ ᱚᱞᱪᱤᱠᱤ ᱥᱟᱱᱛᱟᱞᱤ ᱛᱮᱫᱚ ᱠᱚ ᱚᱞ ᱯᱟᱲᱦᱟᱜ ᱠᱟᱱᱟ ᱱᱟᱦᱟᱜ ᱟᱨ ᱯᱟᱹᱦᱤᱞ ᱫᱚ ᱵᱟᱝ ᱛᱟᱦᱮᱸᱠᱟᱱᱟ ᱯᱟᱹᱦᱤᱞ ᱫᱚ ᱚᱱᱟ ᱨᱳᱢᱟᱱ ᱞᱤᱯᱤᱛᱮ ᱡᱟᱦᱟᱸ ᱢᱮᱱᱟᱜ ᱟᱥᱮ ᱦᱳᱭ ᱚᱱᱮ ᱚᱱᱟ ᱪᱟᱞᱟᱜ ᱠᱟᱱ ᱛᱟᱦᱮᱱᱟ ᱦᱳᱭ ᱟᱫᱚ ᱠᱤᱪᱷᱩᱜᱟᱱ ᱫᱤᱱ ᱯᱚᱨᱮ ᱫᱚ ᱱᱚᱰᱮ ᱫᱚ ᱱᱟᱦᱟᱜ ᱥᱚᱨᱠᱟᱨ ᱫᱚ ᱱᱟᱦᱟᱜ ᱱᱤᱛ ᱫᱚ ᱚᱞᱪᱤᱠᱤ ᱞᱤᱯ ᱪᱮ ᱦᱚᱸ ᱢᱟᱱᱮ ᱥᱤᱠᱨᱤᱛᱤᱭ ᱮᱢᱟᱣᱟᱫᱟ ᱚᱞᱪᱤᱠᱤ ᱢᱤᱰᱤᱭᱟᱢ ᱛᱮᱦᱚᱸ ᱢᱟᱱᱮ ᱤᱥᱠᱩᱞ ᱠᱚ ᱤᱭᱟᱹ ᱠᱚᱦᱚᱸ ᱦᱩᱭᱩᱜ ᱠᱟᱱᱟ ᱛᱚ ᱱᱤᱛ ᱫᱷᱟᱹᱵᱤᱡ ᱦᱚᱸ ᱚᱱᱠᱟ ᱫᱚ ᱵᱟᱝ ᱯᱷᱩᱞᱯᱷᱤᱞ ᱠᱟᱱᱟ ᱥᱮ ᱟᱫᱚ ᱱᱤᱛ ᱵᱚᱨᱛᱚᱢᱟᱱ ᱫᱚ ᱱᱟᱟᱜ ᱯᱨᱟᱭᱢᱟᱨᱤ ᱞᱮᱵᱮᱞ ᱛᱮ ᱥᱤᱪᱪᱷᱟ ᱤᱭᱟᱹ ᱫᱚ ᱮᱦᱚᱵ ᱞᱟᱦᱟᱣ ᱟᱠᱟᱱᱟ ᱛᱚ ᱢᱟᱪᱮᱫ ᱠᱚ ᱵᱟᱠᱚ ᱵᱟᱦᱟᱞ ᱠᱟᱜ ᱠᱚᱣᱟ ᱥᱮ ᱚᱱᱟ ᱤᱭᱟᱹᱛᱮ ᱛᱷᱩᱠᱩᱢ ᱦᱟᱛᱟᱲ ᱠᱟᱱᱟ ᱦᱱᱟᱜ ᱢᱟᱪᱮᱫ ᱞᱟᱹᱜᱤᱫ ᱦᱚᱸ ᱱᱚᱰᱮ ᱚᱠᱟ ᱫᱚ ᱰᱤ ᱮᱞ ᱮᱰ ᱡᱟᱹᱨᱩᱲ ᱠᱟᱱᱟ ᱥᱮ ᱟᱨ ᱴᱮᱰ ᱠᱚ ᱯᱟᱥ ᱡᱟᱹᱨᱩᱲ ᱠᱟᱱᱟ ᱛᱚᱵᱮ ᱟᱵᱚ ᱥᱟᱱᱛᱟᱞᱤ ᱤᱭᱟᱹ ᱨᱮᱦᱚᱸ ᱟ ᱢᱟᱪᱮᱫ ᱵᱚᱱ ᱵᱟᱦᱟᱞ ᱫᱟᱲᱮ ᱟᱠᱠᱚᱣᱟ ᱛᱚ ᱚᱱᱟ ᱤᱭᱟᱹᱛᱮ ᱥᱚᱨᱠᱟᱨ ᱦᱚᱸ ᱢᱟᱱᱮ ᱢᱟᱪᱮᱫ ᱠᱚ ᱵᱟᱪᱷᱟᱣ ᱵᱟᱦᱟᱞ ᱨᱮ ᱢᱟᱱᱮ ᱤᱭᱟᱹ ᱢᱮᱱᱟᱭᱟ ᱵᱟᱝ ᱦᱩᱭ ᱫᱟᱲᱮ ᱠᱟᱣᱫᱟ
ᱦᱳᱭ ᱦᱳᱭ ᱦᱩᱭᱩᱜ ᱦᱟᱸᱜ ᱛᱟᱭᱚᱢ ᱫᱟᱨᱟᱢ ᱟᱥᱛᱮ ᱟᱥᱛᱮ ᱯᱷᱩᱞ ᱯᱷᱤᱞᱚᱜ ᱥᱟᱱᱟᱢ ᱠᱪ ᱡᱩᱫᱤ ᱥᱚᱨᱠᱟᱨ ᱚᱱᱠᱟᱜᱮ ᱵᱚᱪᱷᱚᱨ ᱵᱚᱪᱷᱚᱨ ᱡᱩᱫᱤ ᱚᱱᱠᱟ ᱪᱟᱹᱠᱨᱤ ᱨᱮᱭᱟᱜ ᱤᱭᱟᱹᱭ ᱟᱲᱟᱜᱟ ᱛᱚ ᱵᱚᱪᱷᱚᱨ ᱵᱚᱪᱷᱚᱨ ᱜᱮ ᱛᱟᱦᱚᱞᱮ ᱜᱤᱫᱽᱨᱟᱹ ᱦᱚᱸᱠᱩ ᱡᱟᱦᱟᱸᱭ ᱢᱟᱥᱴᱟᱨ ᱠᱚᱠᱚ ᱢᱟᱪᱮᱫ ᱠᱚ ᱢᱮᱱᱟᱜ ᱠᱚ ᱥᱮ ᱟᱜᱽᱨᱚᱦᱚ ᱢᱮᱱᱟᱜ ᱛᱟᱠᱚ ᱯᱟᱲᱦᱟᱣ ᱨᱮ ᱩᱱᱠᱩ ᱦᱚᱸ ᱡᱟᱦᱟᱸ ᱮ ᱵᱞᱰᱤ ᱠᱨᱟᱭᱴᱮᱨᱤᱭᱟ ᱛᱟᱦᱮᱱᱟ ᱚᱱᱟᱠᱩ ᱟᱠᱚ ᱠᱚ ᱯᱷᱩᱞ ᱯᱷᱤᱞᱟ ᱟᱨ ᱚᱱᱠᱟᱛᱮᱫ ᱠᱟᱟᱛ ᱠᱚ ᱵᱟᱦᱟᱞᱚᱜ ᱨᱮᱭᱟᱜ ᱠᱚ ᱪᱮᱥᱴᱟᱭᱟ
ᱦᱳᱭ ᱦᱳᱭᱳ ᱦᱳᱭ ᱚᱱᱠᱟᱜᱮ ᱦᱳᱭ ᱦᱳ ᱟᱪᱪᱷᱟ ᱜᱚᱢᱠᱮ ᱟᱯᱮ ᱥᱮᱫ ᱫᱚ ᱛᱚᱵᱮ ᱪᱮᱫᱞ ᱞᱮᱠᱟ ᱱᱚᱠᱨᱤ ᱠᱚᱫᱚ ᱪᱮᱫ ᱞᱮᱠᱟᱦᱜ ᱟᱵᱚ ᱥᱟᱱᱛᱟᱲ ᱵᱚᱭᱦᱟ ᱠᱚᱫᱚ
ᱦᱳᱭ ᱦᱳᱭ ᱟᱞᱮ ᱥᱮᱫ ᱫᱚ ᱥ ᱥᱟᱱᱛᱟᱞ ᱵᱚᱭᱦᱟ ᱠᱚᱣᱟᱜ ᱱᱩᱠᱨᱤ ᱢᱟᱱᱮ ᱵᱟᱱᱟᱨ ᱜᱮᱢ ᱢᱮᱱ ᱫᱟᱲᱮᱭᱟᱜᱼᱟ ᱢᱟᱱᱮ ᱯᱷᱤᱯᱴᱤ ᱯᱷᱤᱯᱴᱤ ᱜᱮᱭᱟ ᱱᱚᱠᱨᱤ ᱦᱚᱸᱠᱚ ᱢᱮᱱᱟᱜ ᱠᱚᱜᱮᱭᱟ ᱟᱨ ᱟᱨ ᱮᱢᱱᱤ ᱟᱵᱚ ᱢᱟ ᱵᱮᱠᱟᱨ ᱢᱟᱠᱚ ᱛᱟᱦᱮᱱ ᱜᱮᱤ ᱠᱤᱪᱷᱩ ᱢᱟ ᱛᱚ ᱢᱚᱴ ᱢᱩᱩᱴᱤ ᱪᱟᱹᱠᱨᱤ ᱨᱮᱭᱟᱜ ᱦᱚᱸ ᱟᱨ ᱫᱚ ᱠᱷᱩᱵ ᱮᱠᱴᱟ ᱵᱮᱥᱤ ᱫᱚ ᱵᱟᱝ ᱨᱮᱦᱚᱸ ᱛᱷᱟᱨᱴᱤ ᱯᱟᱨᱥᱮᱱᱴ ᱪᱟᱹᱠᱨᱤ ᱦᱟᱨ ᱢᱮᱱᱟᱜ ᱜᱮᱭᱟ ᱟᱞ
ᱚ ᱢᱟᱱᱮ ᱪᱮᱫ ᱡᱟᱦᱟᱸᱭ ᱠᱚ ᱪᱮᱥᱴᱟᱭᱮᱫ ᱫᱚ ᱧᱟᱢᱮᱫ ᱜᱮᱭᱟ ᱠᱚ
ᱧᱟᱢ ᱜᱮᱭᱟ ᱠᱚ ᱡᱟᱦᱟᱸᱭ ᱪᱮᱥᱴᱟᱭ ᱧᱟᱢ ᱜᱮᱭᱭᱟ ᱟᱫᱚ
ᱦᱸ ᱦᱮᱸ ᱟᱞᱮ ᱥᱮᱫ ᱦᱚᱸ ᱱᱟᱦᱟᱜ ᱟᱹᱰᱤ ᱫᱤᱱ ᱫᱚ ᱵᱟᱝ ᱛᱟᱦᱮᱸ ᱠᱟᱱᱟ ᱱᱟᱦᱟᱜ ᱟᱫᱚ ᱱᱤᱛ ᱫᱚ ᱪᱮᱫ ᱮ ᱪᱤᱠᱠᱟ ᱟᱠᱟᱫᱼᱟ ᱟᱵᱚ ᱢᱟᱱᱮ ᱚᱠᱟ ᱫᱚ ᱟᱵᱚ ᱟᱹᱫᱤᱵᱟᱹᱥᱤ ᱥᱮ ᱥᱟᱱᱛᱟᱞ ᱵᱚᱭᱦᱟ ᱠᱚ ᱛᱷᱚᱲᱟ ᱞᱟᱛᱟᱨ ᱧᱚᱜ ᱜᱮ ᱵᱩᱡᱷᱟᱹᱜ ᱠᱟᱱᱟ ᱥᱮ ᱞᱟᱛᱟᱨ ᱧᱚᱜ ᱜᱮ ᱢᱟᱱᱮ ᱟᱨᱠᱚ ᱡᱟᱹᱛᱤ ᱥᱟᱞᱟᱜ ᱛᱷᱚᱲᱟ ᱠᱚᱢᱯᱤᱴᱤᱥᱚᱱ ᱛᱷᱚᱲᱟ ᱤᱭᱟᱹ ᱧᱚᱜ ᱜᱮ ᱦᱩᱭᱩᱜ ᱠᱟᱱᱟ ᱛᱚ ᱛᱷᱚᱲᱟ ᱟᱞᱮ ᱱᱚᱰᱮᱱᱤᱡ ᱥᱚᱨᱠᱟᱨ ᱫᱚ ᱛᱷᱚᱲᱟ ᱟᱹᱫᱤᱵᱟᱹᱥᱤ ᱞᱟᱹᱜᱤᱫ ᱛᱷᱚᱲᱟ ᱛᱷᱨᱤ ᱯᱟᱨᱥᱮᱱ ᱨᱤᱡᱟᱨᱵᱷᱮᱥᱚᱱᱮ ᱮᱢ ᱟᱠᱟᱟᱜ ᱞᱮᱭᱟ ᱢᱟᱱᱮ ᱛᱷᱨᱤ ᱯᱟᱨᱥᱮᱱ ᱦᱮᱸ ᱟᱫᱚ ᱚᱱᱟ ᱤᱭᱟᱹᱛᱮ ᱵᱟᱨ ᱵᱚᱪᱷᱚᱨ ᱦᱩᱭᱱᱟ ᱱᱤᱭᱟᱹ ᱵᱟᱨ ᱵᱚᱪᱷᱚᱨ ᱦᱩᱭ ᱟᱠᱟᱱᱟ ᱛᱚ ᱚᱱᱟᱨᱮ ᱡᱚᱛᱷᱮᱥᱴᱚ ᱟᱵᱚᱮᱱ ᱟᱹᱫᱤᱵᱟᱹᱥᱤ ᱵᱚᱭᱦᱟ ᱠᱚ ᱚᱸᱰᱮᱜ ᱛᱮ ᱡᱚᱛᱚ ᱟᱹᱫᱤᱵᱟᱹᱥᱤ ᱢᱤᱞᱟᱹᱣ ᱛᱮ ᱢᱟᱱᱮ ᱚᱱᱟ ᱫᱚ ᱛᱚ ᱡᱚᱛᱷᱮᱥᱴᱚ ᱚᱠᱚᱭ ᱠᱩᱨᱩᱢᱩᱴᱩᱭᱮᱫ ᱠᱟᱱ ᱩᱱᱠᱩ ᱫᱚ ᱪᱟᱹᱠᱨᱤ ᱠᱚ ᱦᱟᱢᱮᱴ ᱡᱚᱝ ᱠᱟᱱᱟ ᱢᱟᱥᱴᱚᱨ ᱠᱚ ᱥᱮ ᱯᱩᱞᱤᱥ ᱚᱠᱟ ᱫᱚ ᱥᱴᱮᱴ ᱨᱮᱱᱟᱜ ᱤᱭᱟᱹ ᱢᱮᱱᱟᱜᱼᱟ ᱱᱚᱠᱨᱤ ᱛᱤᱱᱟᱹᱜ ᱚᱱᱟ ᱫᱚ ᱦᱩᱭᱩᱜ ᱠᱟᱱᱟ ᱦᱳᱭ ᱦᱳᱭ
ᱦᱮᱸ ᱦᱮᱸ ᱚᱱᱟ ᱦᱚᱸ ᱢᱚᱸᱡᱽᱜᱮᱭᱟ ᱴᱷᱤᱠᱜᱮᱭᱟ ᱡᱮᱢᱚᱱ ᱱᱚᱰᱮ ᱱᱚᱰᱮ ᱟᱞᱮ ᱵᱮᱝᱜᱚᱞ ᱨᱮᱫᱚ ᱦᱩᱭᱩᱜᱜ ᱠᱟᱱᱟ ᱠᱟᱱᱟ ᱡᱮ ᱱᱚᱜᱚᱭ ᱠᱩᱲᱤ ᱜᱤᱫᱽᱨᱟᱹ ᱞᱟᱹᱜᱤᱫ ᱛᱷᱟᱨᱴᱤ ᱛᱷᱨᱤ ᱯᱟᱨᱥᱮᱱ ᱨᱤᱡᱟᱨᱵᱷ ᱮ ᱫᱚᱦᱚ ᱟᱠᱟᱫᱟ ᱢᱟᱱᱮ ᱢᱟᱱᱮ ᱡᱚᱛᱚ ᱨᱚᱠᱚᱢ ᱢᱟᱱᱮ ᱡᱚᱛᱚ ᱠᱩᱲᱤ ᱜᱤᱫᱽᱨᱟᱹ ᱢᱮᱱᱟᱜᱼᱟ ᱱᱚᱰᱮ ᱫᱚ ᱠᱟᱥᱴ ᱨᱮᱭᱟᱜ ᱫᱚ ᱠᱳ ᱵᱮᱯᱟᱨ ᱵᱟᱹᱱᱩᱜᱼᱟ ᱛᱚ ᱱᱚᱜ ᱱᱚᱣᱟ ᱫᱚ ᱟᱹᱰᱤ ᱢᱟᱱᱮ ᱛᱷ ᱩᱱᱟᱹᱜ ᱜᱟᱱ ᱫᱚᱦᱚ ᱫᱚ ᱴᱷᱤᱠ ᱫᱚ ᱵᱟᱝ ᱠᱟᱱᱟ ᱛᱷᱚᱲᱟ ᱠᱚᱢ ᱧᱚᱜ ᱫᱚᱦᱚ ᱞᱮᱠᱷᱟᱡ ᱴᱷᱤᱠ ᱠᱚᱜᱼᱟ ᱪᱮᱫᱟᱜ ᱡᱮ ᱵᱟᱠᱟᱱᱡ ᱡᱟᱦᱟᱸ ᱟᱨᱚ ᱞᱟᱛᱟᱨ ᱥᱮᱮᱫ ᱡᱟᱦᱟᱸ ᱟᱨᱚ ᱮᱴᱟᱜ ᱤᱭᱟᱹ ᱨᱮᱱᱟᱜ ᱢᱮᱱᱟᱜ ᱟᱠᱟᱫᱟ ᱢᱟᱱᱮ ᱥᱮ ᱟᱨᱚ ᱢᱟᱱᱮ ᱡᱟᱦᱟᱱᱟᱜ ᱚᱱᱟ ᱠᱮᱴᱟᱜᱚᱨᱤ ᱣᱟᱭ ᱠᱳᱚᱱᱮᱢ ᱯᱟᱨᱥᱮᱱᱴᱮᱡᱽ ᱛᱮᱢ ᱵᱷᱟᱜᱼᱟ ᱥᱮ ᱵᱟᱝ ᱴᱷᱤᱠ ᱴᱷᱤᱠ ᱵᱟᱝ ᱯᱷᱩᱞ ᱯᱷᱤᱤᱞᱚᱜᱼᱟ ᱢᱮᱱᱠᱷᱟᱱ ᱟᱹᱰᱤ ᱠᱚᱢ ᱠᱟᱛᱮ ᱠᱚ ᱧᱟᱢᱟ ᱢᱮᱱᱠᱷᱟᱱ ᱩᱱᱠᱩ ᱡᱩᱫᱤ ᱫᱚᱥ ᱯᱟᱨᱥᱮᱱ ᱜᱟᱱ ᱥᱮ ᱯᱟᱸᱪ ᱯᱟᱨᱥᱮᱱ ᱜᱟᱱ ᱛᱟᱦᱮᱱ ᱠᱷᱟᱱ ᱫᱚᱥ ᱯᱟᱨᱥᱮᱱ ᱦᱚᱸ ᱛᱟᱦᱮᱱ ᱠᱷᱟᱱ ᱦᱚᱸ ᱛᱟᱦᱚᱞᱮ ᱢᱚᱴᱟᱢᱩᱴᱤ ᱴᱷᱤᱠ ᱴᱷᱟᱠ ᱜᱮ ᱦᱮᱡ ᱠᱚᱜᱼᱟ ᱵᱟᱠᱷᱟᱱ ᱛᱮᱛᱨᱤᱥ ᱯᱟᱨᱥᱮᱱ ᱫᱚ ᱵᱟᱝ ᱠᱚ ᱮᱢᱟ ᱮᱠᱥᱚ ᱴᱤ ᱨᱮ ᱮᱠᱥᱚ ᱮᱠᱥᱚᱴᱤ ᱪᱟᱹᱠᱨᱤ ᱛᱟᱦᱮᱱ ᱠᱷᱟᱡ ᱛᱮᱛᱨᱤᱥᱴᱤ ᱠᱩᱲᱤ ᱜᱤᱫᱽᱨᱟᱹ ᱨᱤᱡᱟᱨᱵᱷᱮᱥᱚᱱ ᱛᱟᱦᱮᱱ ᱠᱟᱱᱟ ᱱᱚᱣᱟ ᱫᱚ ᱩᱱᱟᱹᱜ ᱫᱚ ᱴᱷᱤᱠ ᱫᱚ ᱵᱟᱝ ᱠᱟᱱᱟ ᱟᱨᱠᱤ
ᱦᱳᱭ ᱦᱳᱭ ᱦᱳᱭ ᱵᱟᱠᱷᱟᱭ ᱫᱚ ᱵᱟᱠᱷᱟᱭ ᱫᱚ ᱦᱮ ᱟᱫᱚ ᱟᱯᱮ ᱟᱞᱮ ᱫᱤᱥᱚᱢ ᱨᱮᱫᱚ ᱱᱟᱦᱜ ᱟᱵᱚ ᱟᱹᱫᱤᱵᱟᱹᱥᱤ ᱠᱚᱫᱚ ᱦᱟᱸᱜ ᱳᱵᱤᱥ ᱚᱵᱤᱰᱤ ᱨᱮ ᱢᱮᱱᱟᱜ ᱞᱮᱭᱟ ᱟᱞᱮᱫᱚ ᱱᱟᱦᱟᱜ ᱟᱨ ᱟᱯᱮ ᱢᱟ ᱡᱟᱹᱱᱤᱡ ᱮᱥ ᱴᱤ ᱜᱮ ᱢᱮᱱᱟᱜ ᱯᱮ ᱛᱟᱵᱚᱱᱟ ᱦᱮᱸ ᱚᱱᱟ ᱚ ᱵᱤ ᱥᱤ ᱨᱮᱠᱚ ᱫᱚᱦᱚ ᱟᱠᱟᱫ ᱞᱮᱭᱟ ᱥᱮ ᱚᱱᱟᱛᱮ ᱛᱷᱚᱲᱟ ᱞᱮ ᱡᱷᱟᱲᱠᱷᱚᱸᱰ ᱫᱚ ᱵᱟᱝ ᱟᱞᱮ ᱫᱚ ᱟᱥᱟᱢ ᱫᱤᱥᱚᱢ ᱥᱮᱫ ᱦᱳᱭ ᱟᱥᱟᱢ ᱨᱮᱱ ᱠᱟᱱᱟᱞᱮ ᱦᱳᱭ
ᱦᱮᱸ
ᱛᱚ ᱚᱱᱟ ᱤᱭᱟᱹᱛᱮ ᱠᱤᱪᱷᱩ ᱜᱟᱱ ᱫᱚ ᱚᱱᱠᱟ ᱯᱨᱚᱵᱞᱮᱢ ᱦᱩᱭᱩᱜ ᱠᱟᱱ ᱜᱮᱭᱟ ᱟᱫᱚ ᱮᱱᱟ ᱵᱚᱞᱮ ᱚᱱᱟ ᱡᱟᱦᱟᱸ ᱞᱮᱠᱟᱛᱮ ᱚᱱᱟ ᱛᱷᱨᱤ ᱯᱟᱨᱥᱮᱱ ᱤᱭᱟᱹᱛᱮ ᱡᱟᱦᱟᱸ ᱞᱮᱠᱟ ᱛᱷᱚᱲ ᱜᱟᱱ ᱛᱷᱚᱲᱟᱟᱜᱟᱱ ᱞᱟᱦᱟ ᱠᱷᱚᱡ ᱢᱟᱱᱮ ᱢᱟᱱᱮ ᱪᱟᱹᱠᱨᱤ ᱨᱮᱱᱟᱜ ᱤᱭᱟᱹ ᱧᱟᱢᱚᱜ ᱠᱟᱱᱟ ᱠᱷᱟᱱ ᱢᱟ ᱞᱟᱦᱟ ᱢᱟ ᱚᱱᱟ ᱦᱚᱸ ᱵᱟᱝ ᱛᱟᱦᱮᱸ ᱠᱟᱱᱟ ᱟᱫᱚ ᱱᱤᱛ ᱫᱚ ᱴᱟᱠ ᱴᱩᱠ ᱢᱟᱱᱮ ᱡᱟᱜᱮ ᱨᱟᱠᱟᱵ ᱡᱟᱣᱨᱟᱜ ᱠᱟᱱᱟ ᱟᱨ ᱱᱤᱛ ᱦᱟᱹᱵᱤᱡ ᱟᱞᱮ ᱢᱟ ᱮᱥ ᱴᱤ ᱢᱮᱱ ᱛᱮ ᱵᱟᱝᱠᱚ ᱮᱢ ᱠᱟᱜ ᱞᱮᱭᱟ ᱱᱚᱰᱮ ᱢᱟ ᱵᱟᱞᱮ ᱧᱟᱢ ᱠᱟᱜᱼᱟ
ᱧᱟᱢ ᱜᱮᱭᱟᱯᱮ ᱪᱮᱫᱟᱜ ᱵᱟᱯᱮ ᱧᱟᱢᱟ ᱛᱷᱚᱲᱟ ᱯᱮ ᱪᱟᱞᱟᱣ ᱞᱮᱱᱠᱷᱟᱱ
ᱟᱵᱚ ᱵᱟᱰᱟᱭ ᱜᱮᱭᱟ ᱥᱮ ᱟᱵᱚ ᱟᱹᱫᱤᱵᱟᱹᱥᱤ ᱢᱟ ᱡᱩᱢᱤᱫ ᱤᱭᱟᱹᱮ ᱵᱟᱠᱚ ᱛᱟᱦᱮᱱ ᱠᱟᱱᱟ ᱥᱮ ᱢᱤᱫ ᱡᱚᱢᱚᱠ ᱟᱫᱚ ᱱᱚᱰᱮ ᱢᱟ ᱟᱞᱮ ᱟᱥᱟᱢ ᱫᱤᱥᱚᱢ ᱨᱮᱢᱟ ᱟᱯᱮ ᱥᱮᱫ ᱜᱮ ᱵᱟᱝ ᱪᱮᱫ ᱞᱮᱠᱟ ᱟᱞᱮ ᱟᱥᱟᱢ ᱫᱤᱥᱚᱢ ᱨᱮᱫᱚ ᱥᱚᱝᱜᱚᱴᱷᱚᱱ ᱱᱤᱭᱮᱛᱮ ᱢᱟᱱᱮ ᱟᱹᱰᱤ ᱚᱱᱠᱟ ᱵᱷᱮᱫᱽ ᱵᱷᱟᱵᱽ ᱛᱟᱦᱮᱱ ᱠᱟᱱᱟ ᱢᱟᱱᱮ ᱟᱭᱢᱟ ᱰᱷᱮᱨ ᱫᱚᱞ ᱥᱚᱝᱜᱚᱴᱷᱚᱱ ᱦᱩᱭᱱᱟ ᱱᱚᱰᱮ ᱟᱥᱟᱢ ᱫᱤᱥᱚᱢ ᱨᱮ ᱦᱟᱹᱱᱤ ᱦᱟᱹᱱᱤ ᱡᱩᱫᱟᱹ ᱞᱮᱠᱟ ᱟᱭᱩᱨᱟ ᱱᱩᱭ ᱡᱩᱫᱟᱹ ᱞᱮᱠᱟ ᱟᱨ ᱦᱟᱹᱱᱤ ᱚᱠᱚᱭ ᱫᱚ ᱯᱚᱞᱤᱴᱤᱠᱮᱞ ᱤᱭᱟᱹ ᱱᱤᱭᱟᱹᱮ ᱛᱮᱦᱚᱸ ᱵᱷᱟᱜᱽ ᱦᱩᱭᱩᱜ ᱠᱟᱱᱟ ᱟᱭᱢᱟ ᱞᱮᱠᱟᱱᱟᱜ ᱚᱱᱠᱟ ᱥᱚᱝᱜᱚᱴᱚᱱ ᱦᱚᱛᱮ ᱛᱮ ᱯᱚᱞᱤᱴᱤᱠᱮᱞ ᱱᱤᱭᱛᱮ ᱵᱷᱟᱜᱽ ᱵᱷᱟᱜᱽ ᱵᱷᱟᱜᱽ ᱠᱟᱛᱮᱜ ᱚᱱᱠᱟ ᱡᱩᱢᱤᱫ ᱵᱟᱝ ᱦᱩᱭᱩᱜ ᱠᱟᱱᱟ ᱵᱟᱝ ᱛᱚ ᱟᱵᱚ ᱚᱠᱟ ᱫᱚ ᱥᱚᱨᱠᱟᱨ ᱦᱚᱸ ᱢᱟᱱᱮ ᱚᱱᱟ ᱫᱚ ᱫᱩᱨᱵᱚᱞᱮ ᱧᱮᱞᱮᱫ ᱛᱮ ᱢᱟᱱᱮ ᱵᱟᱭ ᱵᱮᱸᱜᱮᱫ ᱛᱩᱨ ᱫᱟ ᱪᱮᱫ
ᱦ ᱦᱸ ᱚᱱᱟ ᱚᱱᱟ ᱱᱤᱭᱟᱹ ᱠᱚᱫᱚ ᱱᱤᱭᱟᱹ ᱠᱚ ᱱᱤᱭᱟᱹ ᱫᱚ ᱵᱟᱞᱟᱝ ᱜᱟᱞᱢᱟᱨᱟᱜᱼᱟ ᱱᱤᱭᱟᱹ ᱨᱮᱫᱚ ᱟᱨ ᱵᱟᱠᱷᱟᱱ ᱠᱮᱱᱥᱮᱞᱚᱜ ᱛᱟᱞᱟᱝᱼᱟ
ᱦᱳᱭ ᱦᱳᱭ ᱤᱭᱟᱹ ᱯᱚᱞᱤᱴᱤᱠᱮᱞ ᱤᱥᱩ ᱠᱚᱫᱚ ᱛᱷᱚᱲᱟ ᱤᱭᱟᱹ ᱜᱮᱭᱟ ᱡᱟᱹᱱᱤᱡ ᱵᱟᱝ
ᱦᱮᱸ ᱦᱮᱸ ᱚᱱᱟ ᱠᱚᱫᱚ ᱵᱟᱝ ᱜᱟᱞᱢᱟᱨᱟᱣ ᱜᱟᱱᱚᱜᱼᱟ ᱱᱚᱣᱟ ᱨᱮᱫᱚ
ᱦᱮᱸ ᱟᱞᱤᱧ ᱫᱚ ᱟᱭᱢᱟ ᱫᱤᱱ ᱱᱤᱭᱮ ᱦᱟᱸᱜ ᱯᱚᱨᱮ ᱵᱟᱹᱞᱤᱧ ᱜᱟᱞᱢᱟᱨᱟᱣ ᱠᱟᱱᱟ ᱥᱮ ᱟᱫᱚ ᱩᱱᱟᱹᱜ ᱤᱭᱟᱹ ᱫᱚ ᱵᱟᱹᱞᱤᱧ ᱵᱟᱲᱟᱭᱟ ᱦᱟᱸᱜ
ᱦᱳᱭ ᱦᱳᱭ ᱛᱚ ᱚᱱᱮ
ᱟᱭᱢᱟ ᱱᱚᱸᱜᱼᱚᱭ ᱥᱚᱢᱚᱭ ᱦᱚᱸ ᱪᱟᱵᱟᱜ ᱠᱟᱱᱟ ᱱᱟᱦᱟᱜ
ᱦᱳᱭ ᱦᱳᱭ ᱛᱚ ᱟᱯᱮ ᱥᱮᱫ ᱨᱮᱱᱟᱜ ᱡᱟᱦᱟᱸ ᱤᱭᱟᱹ ᱟᱥᱟᱢ ᱫᱤᱥᱚᱢ ᱨᱮ ᱡᱟᱦᱟᱸ ᱪᱟ ᱵᱟᱜᱟᱱ ᱛᱚ ᱚᱱᱟᱨᱮ ᱚᱱᱟᱨᱮ ᱟᱭᱢᱟ ᱦᱚᱲ ᱠᱚ ᱠᱟᱹᱢᱤᱭᱟᱛᱚ ᱵᱟᱝ
ᱦᱳᱭ ᱦᱳᱭ ᱦᱳᱭ ᱵᱟᱜᱟᱱ ᱟᱥᱮ ᱯᱟᱥᱮ ᱫᱚ ᱟᱞᱮ ᱫᱚ ᱵᱟᱝ ᱠᱟᱱᱟᱞᱮ ᱱᱟᱦᱟᱜ ᱮᱱᱦᱚᱸ ᱢᱟᱱᱮ ᱮ ᱡᱟ ᱠᱤᱪᱷᱩ ᱫᱚᱞᱤᱧ ᱵᱟᱰᱟᱭ ᱜᱮᱭᱟ ᱢᱟᱱᱮ ᱪᱟ ᱵᱟᱜᱟᱱ ᱫᱚ ᱟᱞᱮ ᱠᱷᱚᱡ ᱛᱷᱚᱲᱟ ᱡᱮᱞᱮᱧ ᱧᱚᱜ ᱨᱮ ᱢᱮᱱᱟᱜᱼᱟᱜ ᱤᱱᱠᱟ ᱜᱮ ᱛᱷᱟᱨᱴᱤ ᱠᱤᱞᱳᱢᱤᱴᱟᱨ ᱛᱷᱚᱲᱟ ᱡᱮᱞᱮᱧ ᱧᱚᱜ ᱨᱮ ᱢᱮᱱᱟᱜᱼᱟ ᱛᱚ ᱚᱱᱟ ᱡᱟᱭᱜᱟ ᱨᱮ ᱢᱟᱱᱮ ᱟᱵᱚᱨᱮᱱ ᱟᱹᱫᱤᱵᱟᱹᱥᱤ ᱵᱚᱭᱦᱟ ᱠᱚ ᱮ ᱚᱸᱰᱮ ᱠᱚ ᱠᱟᱹᱢᱤ ᱡᱚᱝ ᱠᱟᱱᱟ ᱪᱮᱫ
ᱠᱟᱹᱢᱤ ᱫᱟᱠᱚ ᱟᱨ
ᱟᱨ ᱟᱸᱡᱚᱢ ᱠᱟᱹᱫᱟᱹᱧ ᱟᱥᱟᱢ ᱫᱚ ᱟᱹᱰᱤ ᱱᱟᱯᱟᱭ ᱢᱤᱫᱴᱮᱱ ᱡᱟᱭᱜᱟ ᱠᱟᱱᱟ ᱟᱨ ᱟᱯᱮᱥᱮᱫ ᱨᱮᱱ ᱟᱥᱟᱢ ᱨᱮᱱ ᱡᱟᱦᱟᱸᱭᱠᱩ ᱱᱚᱛᱮ ᱟᱞᱮᱥᱮᱫ ᱠᱚ ᱦᱤᱡᱩᱜ ᱠᱟᱱᱟ ᱜᱮᱭᱟ ᱦᱚᱲ ᱫᱚ ᱵᱟᱝ ᱩᱱᱠᱩ ᱡᱟᱦᱟᱸᱭ ᱞᱮᱯᱪᱟ ᱛᱟᱨᱯᱚᱨᱮ ᱢᱟᱱᱮ ᱜᱮᱭᱟ ᱟᱨᱠᱤ ᱪᱮᱫ ᱱᱚᱝᱠᱟ ᱞᱮᱯᱪᱟ ᱪᱮᱫ ᱠᱚ ᱴᱟᱭᱴᱮᱞ ᱢᱮᱱᱟᱜ ᱟᱠᱟᱫᱟᱠᱚ ᱵᱟᱹᱧ ᱫᱤᱥᱟᱹᱭᱮᱫᱟ ᱛᱳ ᱦᱤᱡᱩᱜ ᱜᱮᱭᱟᱠᱚ ᱢᱮᱱᱛᱮ ᱟᱞᱮ ᱥᱮᱫ ᱟᱨ ᱟᱞᱮ ᱥᱟᱞᱟᱜ ᱵᱷᱟᱹᱜᱤ ᱥᱚᱢᱯᱚᱨᱠᱚ ᱢᱮᱱᱟᱜ ᱛᱟᱠᱚᱣᱟ ᱛᱚ ᱟᱹᱰᱤ ᱢᱚᱸᱡᱽ ᱥᱚᱵ ᱠᱚ ᱧᱮᱞᱚᱜᱼᱟ ᱜᱳᱞ ᱜᱳᱞ ᱮᱠᱫᱚᱢ ᱦᱳᱭᱥᱮ
ᱞᱟᱹᱭ ᱫᱟᱥᱮ ᱪᱮᱫ
ᱦᱳᱭ ᱦᱳᱭ
ᱡᱟᱹᱛᱤ ᱵᱮᱱ ᱞᱟᱹᱭᱮᱫ ᱠᱚᱣᱟ
ᱦᱳᱭ ᱦᱳᱭ
ᱟᱪᱪᱷᱟ ᱟᱪᱪᱷᱟ ᱟᱪᱪᱷᱟ ᱟᱞᱮ ᱟᱥᱟᱢ ᱨᱮᱱ ᱥᱮ
ᱟᱥᱟᱢ ᱠᱟᱞᱤᱝᱯᱚ ᱚᱱᱟ ᱟᱥᱯᱟᱥ ᱠᱚᱨᱮᱱ ᱜᱮ
ᱚ ᱟᱪᱪᱷᱟ ᱟᱪᱪᱷᱟ ᱩᱱᱟᱹᱜ ᱵᱟᱹᱞᱤᱧ ᱴᱷᱤᱠᱟᱹ ᱫᱟᱲᱮᱭᱟᱜ ᱠᱟᱱᱟ ᱦᱟᱸᱜ ᱟᱫᱚ ᱩᱱᱟᱹᱜ ᱵᱟᱹᱞᱤᱧ ᱯᱩᱥᱴᱟᱹᱣ ᱫᱟᱲᱮᱭᱟᱫᱟ ᱱᱟᱦᱟᱜ
ᱟᱪᱪᱷᱟ
ᱦᱮᱸ ᱟ ᱥᱚᱢᱚᱭ ᱠᱚᱦᱚᱸ ᱡᱟᱹᱱᱤᱡ ᱠᱟᱱ ᱛᱟᱞᱟᱝᱟ
ᱦᱳᱭ ᱦᱳᱭ
ᱦᱮᱸ ᱟᱫᱚ ᱢᱟ ᱟᱨᱦᱚᱸ ᱱᱮᱥᱴ ᱡᱩᱫᱤ ᱞᱟᱝ ᱨᱚᱯᱚᱲᱚᱜ ᱠᱟᱱᱟ ᱵᱟᱝᱠᱷᱟᱱᱡ ᱢᱚᱸᱡᱽ ᱛᱮᱦᱚᱸ ᱞᱟᱝ ᱨᱚᱯᱚᱲᱟ ᱟᱨᱦᱚᱸ ᱵᱟᱹᱠᱤ ᱦᱩᱸ ᱛᱚᱵᱮ ᱟᱵᱮᱱ ᱥᱟᱞᱟᱜ ᱜᱟᱞᱢᱟᱨᱟᱣ ᱠᱟᱛᱮ ᱢᱚᱡᱽ ᱵᱩᱡᱷᱟᱹᱣᱱᱟ ᱟᱭᱢᱟ ᱥᱟᱨᱦᱟᱣ ᱟᱹᱞᱤᱧ ᱥᱮᱫ ᱠᱷᱚᱡ
ᱦᱳᱭ
ᱦᱮᱸ ᱦᱮ ᱦᱮ ᱴᱷᱤᱠ ᱜᱮᱭᱟ ᱴᱷᱤᱠ ᱜᱮᱭᱟ ᱢᱟ ᱡᱚᱦᱟᱨ